ᱦᱮᱞᱳ᱾
ᱥᱟᱹᱜᱩᱱ ᱥᱮᱛᱟᱜ᱾
ᱦᱮᱞᱳ᱾
ᱦᱮᱸ ᱟᱸᱡᱚᱢᱮᱜᱼᱟ ᱵᱮᱱ?
ᱟᱸᱡᱚᱢ ᱫᱟ᱾
ᱦᱳᱭ ᱟᱸᱡᱚᱢ ᱜᱮ ᱥᱟᱹᱜᱩᱱ ᱥᱮᱛᱟᱜ ᱦᱮᱞᱳ᱾
ᱟᱸᱡᱚᱢ ᱫᱟᱵᱤᱱ ᱥᱮ ᱵᱟᱝ᱾
ᱟᱸᱡᱚᱢ ᱜᱮ ᱟᱹᱵᱤᱱ ᱵᱤᱱ ᱟᱸᱡᱚᱢᱮ ᱠᱟᱱᱟ᱾
ᱟᱪᱪᱷᱟ ᱟᱪᱪᱷᱟ ᱪᱮᱫ ᱠᱟ ᱛᱟᱞᱮ ᱫᱟᱜ ᱡᱟᱲᱤ ᱠᱚ᱾
ᱫᱟᱜ ᱡᱟᱹᱲᱤ ᱠᱚᱫᱚ ᱵᱮᱥ ᱜᱮᱭᱟ ᱟᱸᱡᱚᱢᱮᱼᱟ ᱵᱮᱱ ᱨᱚᱲ᱾
ᱟᱵᱤᱱᱟᱜ ᱜᱮ ᱵᱟᱝ ᱨᱚᱲ ᱵᱟᱝ ᱟᱸᱡᱚᱢᱚᱜ ᱠᱟᱱ ᱛᱟᱹᱵᱤᱱᱟ᱾
ᱟᱞᱤᱧ ᱢᱟᱞᱤᱧ ᱨᱚᱲᱮᱫ ᱜᱮᱭᱟ ᱛᱚ, ᱟᱵᱮᱱᱟᱜ ᱟᱸᱡᱚᱢᱚᱜ ᱠᱟᱱᱟ ᱦᱮᱰ ᱯᱷᱳᱱ ᱵᱮᱱ ᱞᱟᱜᱟᱣ ᱟᱠᱟᱜᱼᱟ ᱥᱮ ᱪᱮᱫ᱾
ᱦᱮᱰ ᱯᱷᱳᱱ ᱫᱚ ᱟᱞᱚᱵᱮᱱ ᱞᱟᱜᱟᱣᱟ ᱦᱮᱰ ᱯᱷᱳᱱ ᱫᱚ ᱚᱪᱚᱜ ᱵᱮᱱ᱾
ᱞᱟᱹᱭ ᱫᱟᱞᱤᱧ ᱫᱟᱜ ᱡᱟᱹᱲᱤ ᱠᱚ ᱪᱮᱫ ᱞᱮᱠᱟ ᱟᱯᱮᱥᱮᱡ᱾
ᱫᱟᱜ ᱡᱟᱹᱲᱤ ᱠᱚᱫᱚ ᱵᱮᱥ ᱜᱮᱭᱟ ᱦᱮᱰ ᱯᱷᱳᱱ ᱵᱮᱱ ᱞᱟᱜᱟᱣᱟᱜᱼᱟ ᱠᱤ᱾ ᱦᱮᱞᱳ
ᱟᱨ ᱱᱤᱛ ᱵᱤᱱ ᱦᱤᱡᱩᱜ ᱠᱟᱱᱟ ᱵᱩᱨᱩ ᱵᱚᱸᱜᱟ ᱧᱮᱞ᱾
ᱵᱷᱟᱜᱤ ᱴᱷᱤᱠ ᱛᱮ ᱟᱸᱡᱚᱢᱚᱜ ᱠᱟᱱᱟ ᱥᱮ ᱵᱟᱝ ᱟᱸᱡᱚᱢᱚᱜ ᱠᱟᱱᱟ᱾ ᱦᱮᱞᱳ
ᱞᱟᱹᱭ ᱫᱟᱞᱤᱧ ᱵᱩᱨᱩ ᱵᱟᱸᱜᱟ ᱧᱮᱞ ᱵᱤᱱ ᱛᱟ ᱛᱮᱦᱮᱧ᱾
ᱦᱮᱞᱳ
ᱟᱵᱤᱱᱟᱜ ᱨᱚᱲ ᱵᱟᱝ ᱟᱸᱡᱚᱢᱚᱜ ᱠᱟᱱ ᱛᱟᱵᱤᱱᱟ᱾
ᱦᱮᱰ ᱯᱷᱳᱱ ᱵᱮᱱ ᱞᱟᱜᱟᱣ ᱠᱟᱫᱟ᱾
ᱟᱹᱰᱤ ᱵᱷᱤᱛᱤᱨ ᱨᱮ ᱟᱸᱡᱚᱜ ᱠᱟᱱ ᱛᱟᱵᱤᱱᱟ ᱨᱚᱲ ᱟᱵᱤᱱᱟᱜ᱾